ᱜᱚᱝᱠᱮ ᱡᱚᱦᱟᱨ,
ᱦᱮᱸ ᱡᱚᱦᱟᱨ ᱜᱮ ᱜᱚᱝᱠᱮ, ᱵᱮᱥ ᱵᱟᱲᱟ ᱜᱮᱛᱚ?
ᱦᱚᱸ ᱵᱮᱥ ᱵᱟᱲᱟ ᱜᱮ, ᱟᱵᱤᱱ ᱜᱮ?
ᱟᱞᱤᱧ ᱦᱚᱸ ᱵᱮᱥ ᱵᱟᱲᱟ ᱜᱮ ᱟᱨᱠᱤ, ᱚᱲᱟᱜ ᱠᱚᱨᱮ ᱠᱚ ᱱᱟᱯᱟᱭ ᱵᱟᱲᱟ ᱜᱮᱭᱟ ᱡᱚᱛᱚ?
ᱦᱚᱸ ᱱᱟᱯᱟᱭ ᱵᱟᱲᱟ ᱜᱮ᱾
ᱩᱸᱻ᱾ᱜᱚᱝᱠᱮ ᱛᱟᱦᱚᱞᱮ ᱟ ᱨᱚᱦᱚᱭ ᱠᱟᱹᱢᱤ ᱠᱚ ᱛᱤᱱ ᱫᱷᱟᱨᱤᱡ ᱵᱤᱱ ᱪᱤᱠᱟᱹ ᱵᱟᱲᱟ ᱠᱮᱫᱟ?
ᱨᱚᱦᱚᱭ ᱠᱟᱹᱢᱤ ᱠᱚᱫᱚ ᱫᱤᱨᱤ ᱜᱮᱭᱟ᱾
ᱦᱩᱸ᱾
ᱵᱤᱱ ᱨᱚᱦᱚᱭ ᱛᱤᱱᱟᱹᱜ ᱤᱱᱢᱟᱜ ᱢᱟᱲᱟᱝ ᱥᱮᱫ ᱪᱟᱞᱟᱣ ᱮᱱ ᱛᱟᱹᱵᱤᱱᱟ ᱟᱹᱵᱤᱱ ᱥᱮᱫ, ᱟᱰᱤᱱ ᱥᱮᱫ ᱨᱚᱦᱚᱭ ᱠᱟᱹᱢᱤ ᱦᱩᱭᱩᱜ ᱠᱟᱱᱟ ᱥᱮ ᱵᱟᱝ?
ᱦᱩᱸ ᱨᱚᱦᱚᱭ ᱠᱚᱫᱚ ᱪᱟᱹᱞᱩ ᱦᱩᱭᱩ ᱟᱠᱟᱱᱟ ᱵᱟᱹᱭᱦᱟᱹᱲ ᱠᱚᱫᱚ ᱟᱨᱠᱤ ᱛᱮᱦᱮᱧ ᱧᱤᱫᱟᱹ ᱜᱮ ᱠᱟᱹᱴᱤᱡ ᱡᱟᱹᱥᱛᱤ ᱧᱚᱜ ᱮ ᱫᱟᱜ ᱠᱮᱫᱟ ᱜᱚᱝᱠᱮ ᱢᱳᱴᱟᱢᱩᱴᱤ ᱫᱚᱦᱚ ᱫᱚ ᱦᱩᱭᱩᱜ ᱞᱮᱠᱟ ᱵᱩᱡᱷᱟᱹᱜ ᱠᱟᱱᱟ ᱟᱨᱠᱤ ᱵᱟᱹᱫᱽ ᱠᱚᱦᱚᱸ, ᱟᱵᱮᱱ ᱥᱮᱫ ᱵᱟᱭ ᱫᱟᱜ ᱟᱠᱟᱫ-ᱟ ᱛᱮᱦᱮᱧ ᱧᱤᱫᱟᱹ?
ᱵᱟᱝ ᱵᱟᱝ ᱟᱞᱤᱧ ᱥᱮᱫ ᱫᱚ ᱫᱟᱜ ᱢᱟᱜ ᱪᱮᱫ ᱦᱚ ᱵᱟᱱᱩᱜᱼᱟ᱾
ᱦᱮᱸ ᱟᱯᱮ ᱰᱷᱮᱨ ᱧᱚᱜ ᱜᱮ ᱫᱟᱜ ᱠᱮᱫᱟ ᱦᱚᱭ ᱥᱮ ᱦᱩᱸ ᱫᱟᱜ ᱠᱮᱫᱟᱭ ᱧᱤᱫᱟᱹ ᱱᱤᱛᱚᱜ ᱫᱚ ᱵᱟᱭ ᱫᱟᱜ ᱮᱫᱟ ᱯᱷᱟᱠ ᱠᱮᱫᱟᱭ ᱧᱤᱫᱟᱹ ᱫᱟᱜ ᱠᱮᱫᱟᱭ, ᱡᱟᱹᱥᱛᱤ ᱧᱚᱜ ᱜᱮ,
ᱱᱤᱛᱚᱜ ᱟᱵᱚᱦᱟᱣᱟ ᱪᱮᱫ ᱞᱮᱠᱟ ᱜᱚᱝᱠᱮ ᱟᱯᱮ ᱥᱮᱫ?
ᱱᱚᱛᱮ ᱫᱚ ᱵᱟᱭ ᱥᱤᱛᱩᱝ ᱠᱟᱜᱼᱟ ᱜᱚᱝᱠᱮ ᱨᱤᱢᱤᱞ ᱞᱮ ᱨᱤᱢᱤᱞ ᱟᱠᱟᱜ ᱜᱮᱭᱟ ᱟᱨᱠᱤ ᱫᱟᱜ ᱫᱟᱜ ᱵᱩᱡᱷᱟᱹᱜ ᱠᱟᱱ ᱜᱮᱭᱟ ᱫᱟᱜᱟᱭ ᱢᱮᱱᱛᱮ,
ᱚ
ᱜᱚᱝᱠᱮ ᱛᱟᱞᱦᱮ ᱠᱟᱹᱴᱤᱡ ᱪᱟᱞᱟᱝ ᱦᱚᱸ ᱟᱣᱨᱤ ᱯᱮ ᱨᱚᱦᱚᱭᱟ?
ᱞᱟᱹᱭᱮᱫ ᱟᱞᱤ ᱠᱟᱹᱴᱤᱡ ᱪᱟᱞᱟᱝ ᱦᱚᱸ ᱛᱟᱦᱚᱞᱮ ᱟᱣᱨᱤ ᱯᱮ ᱨᱚᱦᱚᱭᱟ?
ᱟᱹᱣᱨᱤ ᱟᱹᱣᱨᱤ,
ᱪᱟᱨᱟ ᱠᱚᱫᱚ ᱦᱩᱭ ᱠᱟᱱᱟ?
ᱵᱟᱝ ᱞᱟᱜᱟᱣ ᱞᱮᱠᱷᱟᱱ ᱟᱫᱚ ᱪᱤᱠᱟᱹ ᱞᱮᱠᱟᱛᱮ ᱠᱟᱹᱢᱤ ᱨᱮᱵᱤᱱ ᱟᱬᱜᱚᱱᱟ ᱛᱚᱞᱟ ᱠᱚᱦᱚᱸ ᱟᱹᱣᱨᱤ ᱦᱟᱨᱟᱜᱼᱟ ᱾
ᱚ ᱚ ᱦᱮᱸ ᱚᱱᱟ ᱢᱟ ᱠᱟᱛᱷᱟ ᱠᱟᱱ ᱜᱮᱭᱟ ᱟᱨᱠᱤ, ᱦᱩᱸ ᱫᱟᱜ ᱡᱟᱹᱲᱤ ᱜᱮᱛᱚ ᱵᱟᱭ ᱫᱟᱜ ᱡᱟᱹᱲᱤ ᱟᱵᱚᱱ ᱠᱟᱱᱟ ᱴᱷᱤᱠ ᱴᱷᱟᱠ ᱫᱚ᱾ ᱪᱮᱫ ᱵᱚᱱ ᱪᱤᱠᱟᱹᱭᱟ ᱟᱵᱚᱣᱟᱜ ᱦᱟᱛ ᱨᱮᱛᱚ ᱵᱟᱝ ᱠᱟᱱᱟ ᱚᱱᱟ ᱫᱚ ᱵᱟᱝ ᱦᱚᱲ ᱠᱷᱟᱡ ᱫᱚ ᱠᱟᱹᱴᱤᱜ ᱵᱚᱱ ᱫᱟᱞ ᱠᱮᱭᱟ ᱵᱟᱝ?
ᱦᱳᱭ ᱡᱟᱦᱟᱸ ᱞᱮᱠᱟᱛᱮ ᱜᱮ ᱫᱮ ᱱᱤᱛᱚᱜ ᱫᱚ ᱮᱢᱟᱞᱮᱢ ᱾
ᱮᱸᱻ ᱜᱚᱝᱠᱮ ᱛᱟᱦᱚᱞᱮ ᱥᱚᱵᱽᱡᱤ ᱠᱚᱵᱤᱱ ᱪᱟᱥ ᱠᱟᱫᱟ ᱥᱮ ᱵᱟᱝ?
ᱵᱟᱝ ᱵᱟᱝ ᱾
ᱚᱸᱻ ᱟᱹᱞᱤᱧ ᱫᱩᱞᱤᱧ ᱪᱟᱥ ᱠᱟᱜ-ᱟ ᱫᱟ ᱚᱲᱟᱜ ᱡᱚᱢ ᱞᱮᱠᱟ ᱟᱨᱠᱤ ᱾
ᱚᱲᱟᱜ ᱡᱚᱢ ᱦᱚᱸᱛᱚ ᱫᱚᱨᱠᱟᱨ ᱡᱟ ᱥᱚᱵᱽᱡᱤ ᱨᱮᱱᱟᱜ ᱫᱟᱢ ᱜᱚᱝᱠᱮ, ᱞᱟᱦᱟ ᱛᱮᱫᱚ ᱢᱤᱫᱥᱚ ᱴᱟᱠᱟ ᱛᱮᱜᱮ ᱵᱮᱜ ᱯᱮᱨᱮᱡᱚᱜ ᱛᱟᱦᱮᱸᱜ ᱟᱨ ᱱᱤᱛᱚᱜ ᱫᱚ ᱢᱤᱫᱥᱚ ᱴᱟᱠᱟ ᱛᱮᱫᱚ ᱪᱮᱫ ᱦᱚᱸ ᱵᱟᱝ ᱦᱩᱭᱩᱜᱼᱟ᱾
ᱛᱟᱦᱚᱞᱮ ᱜᱚᱝᱠᱮ ᱟᱵᱤᱱ ᱥᱮᱫ ᱫᱚ ᱵᱤᱨ ᱥᱮ ᱰᱟᱹᱦᱤ?
ᱪᱮᱜ ᱵᱮᱱ ᱞᱟᱹᱭᱫᱟ?
ᱟᱹᱵᱤᱱ ᱥᱮᱫ ᱫᱚ ᱵᱤᱨ ᱢᱮᱱᱟᱜᱼᱟ ᱥᱮ ᱰᱟᱹᱦᱤ?
ᱦᱩᱸ ᱵᱤᱨ ᱢᱮᱱᱟᱜᱼᱟ ᱜᱚᱝᱠᱮ᱾
ᱚ ᱛᱟᱦᱚᱞᱮ ᱯᱩᱴᱠᱟᱹ ᱠᱚᱠᱚ ᱚᱢᱚᱱᱚᱜ ᱠᱟᱱᱟ ᱥᱮ ᱵᱟᱝ?
ᱦᱮᱸ ᱜᱚᱢᱠᱮ ᱡᱟᱹᱥᱛᱤ ᱜᱮᱠᱚ ᱚᱢᱚᱱᱚᱜ ᱠᱟᱱᱟ ᱳᱫ, ᱠᱩ ᱯᱩᱴᱠᱟᱹ - ᱯᱩᱩᱴᱠᱟᱹ ᱫᱚ ᱠᱟᱹᱴᱤᱡ ᱠᱚ ᱠᱚᱢ ᱦᱮᱡ ᱟᱠᱟᱱᱟ ᱱᱤᱛᱚᱜ ᱫᱚ, ᱱᱤᱛᱚᱜ ᱫᱚ ᱩᱫ ᱨᱮᱱᱟᱜ ᱵᱟᱡᱟᱨ ᱩᱫ ᱟᱹᱰᱤ ᱡᱟᱹᱥᱛᱤ ᱚᱢᱚᱱᱚᱜ ᱠᱟᱱᱟ ᱟᱨᱠᱤ᱾
ᱜᱚᱝᱠᱮ ᱟᱵᱮᱱ ᱥᱮᱫ
ᱦᱩᱸ ᱟᱹᱞᱤᱧ ᱥᱮᱜ ᱦᱚᱸ ᱵᱟᱨᱭᱟ ᱜᱮ ᱾ ᱯᱩᱴᱠᱟᱹ ᱩᱫᱽ
ᱦᱮᱸ ᱛᱚ
ᱡᱚᱢ ᱵᱟᱲᱟ ᱠᱚ ᱠᱩᱥᱤᱭᱟᱜ ᱜᱮᱭᱟ ᱥᱮ ᱵᱟᱝᱼᱟ ᱩᱫᱽ ᱯᱩᱴᱠᱟᱹ ᱠᱚ ᱾
ᱦᱚᱸ ᱠᱩᱴᱷᱤᱱᱤᱧ ᱠᱩᱥᱤᱭᱟᱜᱼᱟ ᱾
ᱦᱩᱸ, ᱦᱩᱸ, ᱦᱩᱸ ᱛᱚᱢ ᱫᱚᱥᱚᱱ ᱱᱟᱜ ᱢᱤᱫ ᱫᱷᱟᱣ ᱧᱟᱢᱚᱜᱼᱟ ᱛᱚ, ᱚᱱᱟ ᱫᱚ ᱵᱟᱝ ᱡᱚᱢ ᱥᱟᱫᱽ ᱜᱮ ᱾
ᱦᱮᱸ ᱛᱚ ᱾ ᱛᱟᱦᱚᱞᱮ ᱜᱚᱝᱠᱮ ᱥᱮᱨᱢᱟ ᱫᱟᱜ ᱵᱟᱫ ᱠᱟᱛᱮ, ᱡᱟᱦᱟᱱᱟᱜ ᱫᱟᱜ ᱨᱮᱱᱟᱜ ᱵᱮᱵᱚᱥᱛᱷᱟ ᱠᱚ ᱵᱟᱹᱱᱩᱜᱼᱟ ᱟᱯᱮ ᱫᱤᱥᱚᱢ ᱥᱮᱫ ᱨᱮ?
ᱚᱸᱻ ᱵᱟᱹᱱᱩᱜᱼᱟ ᱞᱟᱦᱟᱛᱮ ᱛᱟᱦᱚᱴᱮ ᱞᱮᱱᱟ ᱢᱤᱫᱴᱟᱝ ᱜᱮ ᱢᱤᱱᱤ ᱢᱮᱱᱟᱜᱼᱟ ᱾ ᱛᱚ ᱚᱱᱟ ᱢᱤᱱᱤ ᱫᱚ ᱠᱷᱟᱨᱟᱯ ᱟᱠᱟᱱᱟ, ᱚᱱᱟᱜᱮ ᱵᱟᱹᱭᱥᱟᱹᱣ ᱦᱩᱭᱩᱜᱼᱟ᱾ ᱛᱟᱨᱯᱚᱨ ᱠᱚᱨᱟᱣ ᱦᱩᱭᱩᱜᱼᱟ ᱾
ᱛᱟᱦᱚᱞᱮ ᱠᱷᱟᱱ ᱫᱚ ᱡᱟᱞᱟ ᱛᱤᱱ ᱫᱷᱟᱣ ᱯᱮ ᱪᱟᱥᱟ ᱟᱯᱮ ᱫᱚ?
ᱵᱟᱨ ᱫᱷᱟᱣ ᱾
ᱫᱷᱚᱨᱚᱱ ᱦᱚᱸ ᱯᱮ ᱪᱟᱥ ᱜᱮᱭᱟ ᱵᱟᱝ?
ᱦᱚᱸ ᱾
ᱦᱩᱸ ᱫᱷᱚᱨᱚᱱ ᱫᱚ ᱪᱮᱫ, ᱪᱮᱫ ᱫᱟᱜ ᱛᱮᱯᱮ ᱪᱟᱥᱟ?
ᱫᱷᱚᱨᱚᱱ ᱫᱚ ᱢᱤᱱᱤ ᱫᱟᱜ ᱛᱮᱜᱮ ᱾
ᱢᱤᱱᱤ ᱫᱟᱜ ᱛᱮ?
ᱦᱚᱸ
ᱚ ᱦᱮᱸ ᱛᱚ ᱾
ᱟᱨᱠᱤ ᱛᱚᱣᱟ ᱟᱨᱦᱚᱸ ᱠᱮᱱᱮᱞ ᱫᱷᱟᱨᱮ ᱠᱚᱨᱮ ᱟᱨᱠᱤ ᱡᱟᱦᱟᱸ ᱠᱚ ᱢᱮᱱᱟᱜᱼᱟ ᱾
ᱦᱩᱸ ᱠᱮᱱᱮᱞ ᱫᱚ ᱟᱹᱰᱤ ᱥᱟᱺᱜᱤᱧ ᱾
ᱟᱯᱮ ᱥᱮᱫ ᱫᱚ ᱠᱮᱱᱮᱞ ᱫᱟᱜ ᱵᱟᱯᱮ ᱧᱟᱢ ᱛᱮ?
ᱚ ᱵᱟᱝ ᱜᱮ ᱾
ᱜᱚᱝᱠᱮ ᱨᱚᱲ ᱠᱟᱹᱴᱤᱡ ᱢᱟᱱᱮ ᱯᱥᱴᱚ ᱧᱚᱜ ᱵᱟᱝ ᱵᱩᱡᱷᱟᱹᱜ ᱠᱟᱱᱟ ᱟᱨᱠᱤ, ᱵᱟᱹᱭ ᱵᱟᱹᱭ ᱧᱚᱜ ᱵᱩᱡᱷᱟᱹᱜ ᱠᱟᱱᱟ ᱾
ᱦᱮᱞᱳ ᱜᱚᱝᱠᱮ ᱟᱹᱵᱤᱱ ᱥᱮᱫ ᱵᱤᱨ ᱠᱚᱨᱮ ᱛᱟᱦᱚᱞᱮ ᱡᱚ ᱵᱤᱞᱤ ᱪᱮᱫ ᱦᱩᱭᱩᱜ ᱠᱟᱱᱟ?
ᱡᱚ ᱵᱤᱞᱮ ᱫᱚ ᱜᱚᱢᱠᱮ ᱟᱹᱰᱤ ᱡᱟᱹᱥᱛᱤ ᱜᱮ ᱢᱮᱱᱟᱜ ᱛᱟᱹᱞᱤᱧᱟ ᱾ ᱱᱚᱛᱮ ᱫᱚ ᱢᱟᱛᱠᱚᱢ ᱵᱮᱱ ᱟᱸᱡᱚᱢ ᱠᱟᱜᱼᱟ ᱢᱟᱛᱠᱚᱢ ᱢᱮᱱᱟᱜᱼᱟ ᱾ ᱢᱮᱱᱟᱜᱼᱟ ᱵᱚᱦᱩᱛ ᱠᱤᱪᱷᱩ ᱜᱮ ᱢᱮᱱᱟᱜᱼᱟ, ᱟᱨᱠᱤ ᱡᱚᱛᱚ ᱜᱮ ᱟᱨᱠᱤ ᱡᱟᱦᱟᱸ ᱛᱤᱱᱟᱹᱜ ᱾ ᱵᱤᱨ ᱨᱮᱱᱟᱜ ᱯᱷᱳᱞᱰᱚᱞ ᱢᱮᱱᱟᱜ ᱛᱟᱵᱚᱱᱟ ᱟᱨᱠᱤ ᱾
ᱥᱟᱵᱮ ᱥᱮᱜ
ᱚᱸ ᱡᱚᱢ ᱟᱞᱤᱧ ᱥᱮᱜ, ᱟᱞᱤᱧ ᱥᱮ ᱚᱸ ᱡᱚᱛᱚ ᱨᱚᱠᱚᱢᱟᱜ ᱜᱮ ᱢᱮᱱᱟᱜ ᱱᱮᱛᱟᱨᱱ ᱫᱚ ᱱᱟᱜᱼᱟ ᱮᱠᱷᱚᱱ ᱵᱳᱭ ᱩᱸᱫᱤ, ᱵᱳᱭ ᱵᱟᱸᱫᱤ ᱦᱟᱡᱚᱢ ᱠᱟᱜᱼᱟ ᱵᱤᱱ?
ᱵᱟᱸ-ᱵᱟᱸ ᱱᱟ ᱪᱮᱜ ᱠᱟ ᱧᱮᱦᱚ?
ᱥᱟᱥᱟᱝ-ᱥᱟᱥᱟᱝ ᱰᱮᱞᱤᱭᱟ
ᱧᱮᱞ ᱠᱟᱜ ᱞᱮ ᱨᱮᱦᱚᱸ ᱧᱩᱛᱩᱢ ᱵᱟᱹᱞᱤᱧ ᱵᱟᱲᱟᱭᱟ ᱛᱟᱦᱞᱮ᱾
ᱠᱟᱴᱤᱜ ᱦᱳᱭ ᱟᱨ ᱚ ᱤᱭᱟᱹ ᱵᱷᱳᱸᱰᱨᱳ ᱵᱮᱞᱮ
ᱦᱮᱸ, ᱵᱳᱸᱰᱨᱳ ᱫᱚ ᱞᱤᱧ ᱧᱮᱞ ᱠᱟᱜᱼᱟ᱾
ᱥᱟᱥᱟᱝ-ᱥᱟᱥᱟᱝ ᱵᱮᱞᱢᱟ ᱡᱚᱢ ᱞᱮᱦᱚᱸ ᱜᱩᱨᱢᱟᱹᱱ
ᱪᱮᱫ?
ᱵᱤᱥᱤ ᱡᱚᱢ ᱞᱮᱠᱷᱟᱱ ᱜᱷᱩᱨᱢᱟᱹᱱᱤᱜᱼᱟ ᱞᱟᱹᱭᱟ ᱠᱚᱛᱚ᱾ ᱟᱨ ᱵᱷᱳᱸᱰᱨᱳᱜ, ᱵᱷᱳᱰᱨᱳ-ᱵᱷᱳᱰᱨᱳ᱾
ᱦᱮᱸ ᱜᱚᱝᱜᱚ, ᱵᱳᱸᱰᱨᱳ ᱫᱚᱞᱤᱧ
ᱟᱨ ᱠᱩᱳᱫᱽ ᱠᱚ? ᱩᱱᱟᱹᱜ ᱜᱮ ᱮᱠᱷᱚᱱᱚ᱾
ᱦᱩᱸ ᱠᱳᱫᱽᱢᱟ ᱢᱮᱱᱟᱜ ᱜᱮ᱾
ᱦᱚᱱᱟ ᱠᱚᱜᱮ ᱟᱯᱟᱯᱚ ᱢᱮᱱᱟᱜᱼᱟ, ᱚᱱᱟ ᱠᱚᱜᱮ ᱡᱚᱢ ᱵᱟᱲᱟ ᱦᱩᱭᱩᱜ ᱠᱟᱱᱟ᱾
ᱦᱩᱸ ᱠᱳᱫᱽ ᱫᱚ ᱜᱚᱝᱠᱮ ᱵᱟᱝ ᱪᱟᱵᱟᱭᱮᱱᱟ?
ᱮᱠᱷᱚᱱᱳ ᱢᱮᱱᱟᱜ ᱜᱮᱭᱟᱦ ᱟᱣᱨᱤᱭᱟᱜᱼᱟ ᱪᱟᱵᱟᱦ᱾
ᱩᱸ ᱟᱞᱮᱥᱮᱜ ᱢᱟ ᱡᱚᱛᱚ ᱦᱚᱭ ᱫᱟᱜ ᱛᱮᱜᱮ ᱪᱟᱵᱟ ᱤᱫᱤ ᱠᱮᱫ ᱫᱚᱭ! ᱢᱮᱱᱟᱜᱼᱟ ᱜᱚᱝᱠᱮ ᱦᱟᱱᱟ ᱤᱭᱟᱹ ᱡᱟᱰᱚᱵ ᱠᱚ ᱡᱟᱦᱟ ᱠᱚ ᱞᱟᱹᱭ ᱠᱟᱹᱴᱤᱜ-ᱠᱟᱹᱴᱤᱜ ᱚᱱᱟ ᱫᱚ ᱵᱟᱝ ᱠᱟᱥᱟ ᱵᱩᱡᱷᱟᱹᱜᱼᱟ, ᱵᱟᱜᱤ ᱵᱟᱝ ᱥᱤᱵᱤᱞᱟ ᱚᱱᱟ ᱫᱚ, ᱵᱟᱞᱮ ᱡᱚᱢ ᱵᱟᱲᱟᱭ ᱜᱮᱭᱟ ᱦᱟᱱᱮ ᱡᱟ ᱞᱮ ᱴᱩ-ᱞᱟᱹᱴᱩᱣᱟᱜ᱾
ᱚᱸ᱾
ᱚᱱᱱᱟ ᱵᱚᱨᱚ ᱥᱤᱵᱤᱞᱟᱨᱠᱤ᱾
ᱟᱸᱡᱚᱢᱮᱫ ᱵᱮᱭ
ᱦᱟᱸ ᱟᱸᱡᱚᱢ ᱫᱟᱞᱤᱧ᱾
ᱚᱸᱻ ᱛᱟᱞᱦᱮ ᱡᱚᱢ, ᱡᱚ ᱡᱟᱦᱟᱱᱟᱜ ᱠᱚ ᱥᱮᱛᱟᱜ ᱨᱮ ᱡᱚᱢ ᱵᱟᱲᱟ ᱠᱚ ᱦᱩᱭᱮᱱᱟ ᱥᱮ ᱵᱟᱝ ᱪᱟ ᱱᱟᱥᱛᱟ?
ᱦᱚᱸ ᱦᱳᱭᱟ᱾
ᱦᱩᱸ᱾ ᱦᱮᱸ ᱛᱚ
ᱦᱳᱭ ᱠᱟᱹᱡ ᱠᱟᱢᱤ ᱪᱟᱞᱟᱣ ᱦᱩᱭᱩᱜ ᱞᱟᱜᱤᱫ᱾
ᱛᱟᱦᱚᱞᱮ ᱟᱯᱮ ᱥᱮᱫ ᱫᱚ ᱱᱤᱛᱚᱜ ᱫᱚ ᱟᱯᱟᱛᱚᱛᱚ ᱠᱟᱹᱢᱤ ᱠᱚᱫᱚ ᱥᱮᱨᱚᱠᱚᱢ ᱫᱚ ᱵᱟᱹᱱᱩᱜᱼᱟ᱾
ᱟᱫᱚ ᱟᱯᱟᱛᱚᱛᱚ ᱠᱟᱹᱢᱤ ᱢᱮᱱᱟᱜ ᱠᱷᱟᱱ ᱩᱱᱠᱩ ᱫᱮᱠᱳ ᱠᱚᱣᱟᱜ ᱤᱛᱟᱹ ᱡᱷᱟᱴᱟ᱾
ᱚ ᱟᱯᱮ ᱥᱮᱫ ᱨᱮᱴ ᱪᱮᱫ ᱞᱮᱠᱟ ᱵᱷᱤᱛᱟᱹ ᱪᱚᱴᱟ ᱣᱟᱱᱟᱜ
ᱥᱟᱲᱮ ᱯᱮ ᱥᱚ, ᱟᱨ ᱡᱚᱢ ᱧᱩᱩ ᱠᱷᱟᱱ ᱫᱚ ᱯᱮ ᱥᱚ ᱥᱟᱲᱮ ᱯᱮ ᱥᱚ
ᱟᱹᱰᱤ ᱡᱟᱹᱥᱛᱤ ᱫᱚ ᱜᱚᱝᱠᱮ ᱟᱞᱮ ᱥᱮᱫ ᱫᱚ ᱫᱩ ᱥᱚ ᱫᱚ ᱡᱚᱢ ᱧᱩ ᱠᱷᱟᱡ ᱫᱩᱥᱚ ᱟᱨ ᱡᱩᱫᱤ ᱵᱟᱵᱮᱱ ᱡᱚᱢ ᱠᱷᱟᱡ ᱫᱚ ᱡᱟᱹᱱᱤᱡ ᱟᱲᱟᱭᱥᱚ᱾
ᱵᱟᱝᱜᱮ ᱟᱞᱮ ᱥᱮᱫ ᱫᱚ ᱥᱟᱲᱮ ᱯᱮ ᱥᱚ ᱡᱚᱢ ᱠᱷᱟᱱ ᱫᱚ ᱯᱮ ᱥᱚ ᱟᱨ ᱵᱟᱝ ᱡᱚᱢ ᱠᱷᱟᱱ ᱫᱚ ᱥᱟᱲᱮ ᱯᱮ ᱥᱚ
ᱴᱷᱤᱠ ᱜᱮᱭᱟ ᱛᱟᱦᱚᱞᱮ᱾ ᱟᱵᱮᱱ ᱥᱮᱫ ᱫᱚ ᱢᱟᱱᱮ ᱡᱟᱹᱥᱛᱤ ᱧᱚᱜ ᱜᱮᱭᱟ ᱚᱱᱟ ᱫᱚ ᱴᱷᱤᱠ ᱜᱮᱭᱟ ᱟᱞᱮ ᱥᱮᱫ ᱫᱚ ᱱᱤᱦᱟᱹᱛ ᱜᱮ ᱠᱚᱢ ᱜᱮᱫᱚ
ᱡᱷᱚᱛᱚ ᱡᱤᱱᱤᱥ ᱫᱟᱢ ᱵᱮᱥᱤᱜ ᱠᱟᱱᱟ ᱥᱮᱼᱼ
ᱚᱵᱚᱥᱥᱳᱭ ᱚᱵᱚᱥᱥᱳᱭ, ᱚᱱᱟ ᱦᱚᱸ ᱵᱟᱹᱲᱛᱤ ᱫᱚᱨᱠᱟᱨ ᱟᱨᱠᱤ᱾
ᱟᱨ ᱠᱟᱹᱢᱤᱱ ᱢᱩᱱᱤᱥᱟᱜ ᱡᱟᱦᱟᱸ ᱦᱩᱲᱩ ᱨᱚᱦᱚᱭ ᱟᱹᱵᱤᱱ ᱥᱮᱫ ᱟᱹᱵᱤᱱ ᱥᱮᱫ ᱫᱚ ᱛᱤᱱᱟᱹᱜ ᱠᱟᱛᱮᱫ ᱯᱮ ᱮᱢᱟ?
ᱦᱚᱸ ᱟᱞᱮ ᱫᱚ ᱫᱩᱥᱚ ᱠᱩᱲᱤ
ᱚ ᱟᱞᱮ ᱥᱮᱫ ᱫᱚ ᱫᱩᱥᱚ, ᱟᱞᱮ ᱥᱮᱫ ᱫᱚ ᱨᱮᱴ ᱫᱚ ᱟᱹᱰᱤ ᱡᱳᱨ ᱜᱮ ᱠᱚᱢ ᱜᱮᱭᱟ ᱟᱨᱠᱤ᱾
ᱦᱩᱸ᱾
ᱪᱮᱫ ᱵᱟᱭ ᱞᱟᱹᱭᱟ ᱱᱤᱛᱚᱜ ᱡᱚᱛᱚ ᱠᱟᱛᱮ ᱠᱚ ᱠᱟᱹᱢᱤᱭᱟ, ᱟᱫᱚ ᱠᱟᱹᱢᱤ ᱦᱚᱲ ᱠᱷᱚᱱ ᱫᱚ ᱵᱟᱹᱲᱛᱤ ᱜᱮ ᱱᱩᱱᱟᱹᱜ ᱨᱮᱴ ᱵᱟᱝ ᱠᱟᱹᱢᱤ ᱦᱚᱲ ᱡᱩᱫᱤ ᱠᱚᱢ ᱧᱚᱜ ᱠᱚ ᱦᱩᱭ ᱠᱚᱜᱼᱟ ᱥᱮ ᱢᱟᱱᱮ ᱵᱟᱵᱮᱱ ᱪᱟᱞᱟᱜ ᱠᱷᱟᱡ ᱟᱡ ᱛᱮ ᱨᱮᱴ ᱫᱚ ᱵᱟᱹᱲᱛᱤᱭᱟᱠᱚ ᱵᱟᱝ?
ᱦᱮᱸ᱾
ᱟᱨ ᱠᱟᱹᱢᱤ ᱦᱚᱲ ᱠᱚ ᱵᱟᱹᱲᱛᱤ ᱞᱮᱱᱠᱷᱟᱱ ᱛᱚ ᱟᱵᱮᱱ ᱢᱟᱵᱮᱱ ᱪᱟᱞᱟᱣ ᱮᱴᱟᱜ ᱦᱚᱲᱟᱜ ᱠᱚ ᱪᱟᱞᱟᱜ-ᱟ᱾ ᱦᱮᱸ ᱦᱮ ᱸ
ᱦᱚᱸ ᱪᱟᱞᱟᱣ ᱦᱳᱭᱳᱜ ᱜᱮᱭᱟ᱾ ᱟᱹᱵᱤᱱ ᱥᱮᱫ ᱫᱚ ᱜᱚᱝᱠᱮ ᱵᱩᱨᱩ ᱢᱮᱱᱟᱜ-ᱟ ᱪᱮᱫ?
ᱵᱩᱨᱩ ᱫᱚ ᱫᱚ ᱵᱟᱹᱱᱩᱜᱼᱟ ᱵᱤᱨ ᱜᱮ ᱵᱤᱥᱤ᱾
ᱟᱞᱮ ᱫᱚ ᱵᱩᱨᱩ ᱠᱚ ᱡᱩᱫᱤ
ᱟᱯᱮ ᱥᱮᱫ ᱫᱚ ᱵᱩᱨᱩ ᱢᱮᱱᱟᱜ-ᱟ ᱥᱮ ᱪᱮᱫ?
ᱵᱟᱝ ᱵᱟᱝ ᱮᱠᱵᱟᱨᱮ ᱵᱤᱨ
ᱦᱮᱸ ᱦᱟᱹᱛᱤ ᱠᱚᱦᱚᱸ ᱛᱚ ᱢᱮᱱᱟᱜ ᱠᱚᱭᱟ?
ᱦᱟᱹᱛᱤ ᱢᱮᱱᱟᱜ ᱠᱚᱣᱟ ᱦᱚᱞᱟ ᱜᱮ ᱢᱤᱫᱴᱟᱝ ᱠᱚ ᱞᱟᱹᱭ ᱠᱟᱱ ᱛᱟᱦᱮᱸᱫ᱾
ᱪᱮᱫ?
ᱟᱫᱚ ᱚᱠᱟ ᱥᱮᱫ ᱪᱟᱞᱟᱣ ᱮᱱᱟᱭ ᱮᱠᱷᱚᱱ ᱦᱚᱞᱟ ᱢᱤᱫᱴᱟᱝ ᱠᱚ ᱞᱟᱹᱭᱮ ᱠᱟᱱ ᱛᱟᱦᱮᱸᱫ᱾ ᱟᱫᱚ ᱚᱠᱟ ᱥᱮᱫ ᱪᱟᱞᱟᱣᱮᱱᱟ ᱦᱮᱸ?
ᱦᱚᱸ ᱦᱤᱡᱩᱜ ᱟᱠᱚ᱾ ᱛᱟᱦᱚᱞᱮ ᱟᱹᱵᱤᱱ ᱥᱮᱫ ᱫᱚ ᱢᱮᱱᱟᱜ ᱠᱚᱣᱟ ᱥᱮ ᱵᱟᱹᱱᱩᱜ ᱠᱚᱣᱟ?
ᱟᱞᱤᱧ ᱥᱮᱫ ᱫᱚ ᱵᱟᱠᱚ ᱛᱟᱦᱮᱱ ᱜᱮᱭᱟ ᱜᱚᱝᱠᱮ᱾ ᱚᱱᱟ ᱵᱤᱨ ᱫᱮ ᱢᱟᱱᱮ ᱩᱱᱟᱹᱜ ᱢᱟᱨᱟᱝ ᱵᱤᱨ ᱫᱚ ᱵᱟᱝ ᱠᱟᱱ ᱨᱮᱦᱚᱸ ᱢᱟᱨᱟᱝ ᱫᱚ ᱢᱟᱨᱟᱝ ᱜᱮᱭᱟ᱾ ᱠᱤᱛᱩ ᱡᱚᱢᱟᱜ ᱟᱞᱮᱥᱮᱫ ᱥᱮᱨᱚᱠᱚᱢ ᱵᱟᱹᱱᱩᱜ ᱛᱮ ᱵᱟᱠᱚ ᱛᱟᱦᱮᱱᱟ ᱡᱟᱹᱱᱤᱡ, ᱦᱤᱡᱩᱜ ᱟᱠᱚ ᱪᱟᱞᱟᱜ ᱟᱠᱚ᱾
ᱚ᱾
ᱟᱞᱮ ᱥᱮᱫ ᱩᱱᱟᱹᱜ ᱵᱟᱠᱚ ᱪᱟᱥᱟᱥᱮ ᱥᱚᱵᱽᱡᱤ ᱠᱚᱫᱚ᱾ ᱠᱚᱢ ᱠᱚ ᱪᱟᱥᱟ ᱟᱫᱚ ᱚᱱᱟᱫᱚ ᱵᱟᱝ ᱯᱚᱯᱷᱤᱴ ᱵᱟᱝ ᱦᱩᱭᱩᱜ ᱛᱟᱠᱚᱣᱟ᱾ ᱦᱤᱡᱩᱜ ᱨᱮᱦᱚᱸ ᱠᱚ ᱵᱟᱠᱚ ᱛᱟᱦᱮᱱᱟ ᱟᱨᱠᱤ ᱥᱚᱸᱜᱮ ᱛᱮᱠᱚ ᱪᱟᱞᱟᱜᱼᱟ᱾
ᱦᱤᱨᱤ ᱫᱚ ᱢᱳᱴᱟ-ᱢᱩᱴᱤ ᱠᱚ ᱦᱤᱨᱤ ᱯᱮ ᱜᱮᱭᱟ! ᱟᱞᱮᱥᱮ